ᱦᱮᱞᱳ᱾
ᱦᱮᱞᱳ᱾
ᱦᱳᱭ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ᱾
ᱦᱳᱭ, ᱮᱸ ᱜᱤᱛᱤᱡ ᱵᱟᱲᱟᱭ ᱱᱟᱵᱤᱱ ᱪᱮᱛᱟ?
ᱦᱮᱸ ᱜᱤᱛᱤᱡ ᱵᱟᱲᱟ ᱫᱚ ᱦᱩᱭ ᱠᱟᱱᱟ᱾
ᱡᱚᱢ ᱵᱟᱲᱟ ᱠᱚᱫᱚ ᱦᱩᱭ ᱵᱟᱲᱟᱭ ᱱᱟ?
ᱦᱮᱸ ᱡᱚᱢ ᱵᱟᱲᱟ ᱠᱚᱦᱚᱸ ᱦᱩᱭ ᱵᱟᱲᱟᱭ ᱱᱟ᱾
ᱟᱪᱪᱷᱟ᱾
ᱟᱵᱮᱱ ᱜᱮ?
ᱦᱳᱭ ᱟᱹᱞᱤᱧ ᱦᱚᱸ ᱟ ᱡᱚᱢ ᱵᱟᱲᱟ ᱠᱮᱫᱟᱞᱤᱧ ᱟᱨ ᱜᱷᱚᱱᱴᱟ ᱜᱟᱱ ᱦᱩᱭᱱᱟ, ᱜᱷᱚᱱᱴᱟ ᱠᱷᱚᱱ ᱫᱚ ᱡᱟᱹᱥᱛᱤᱭᱮᱱᱟ᱾
ᱦᱮᱸ ᱟᱹᱞᱤᱧ ᱦᱚᱸ ᱫᱚᱥ, ᱫᱚᱥ ᱵᱟᱡᱮ ᱞᱤᱧ ᱡᱚᱢ ᱠᱟᱫᱟ᱾
ᱦᱳᱭ ᱡᱚᱢ ᱵᱟᱲᱟ ᱠᱟᱛᱮᱫ ᱛᱟᱭᱱᱚᱢ ᱛᱮ ᱛᱷᱚᱲᱟ ᱜᱟᱱ ᱞᱤᱧ ᱡᱤᱨᱟᱹᱣ ᱵᱟᱲᱟᱭᱱᱟ ᱟᱨ ᱚᱱᱟ ᱛᱟᱭᱚᱢ ᱢᱟᱱᱮ ᱠᱟᱹᱢᱤ ᱛᱟᱦᱮᱸ ᱠᱟᱱ ᱛᱟᱹᱞᱤᱧᱟ ᱛᱷᱚᱲᱟ ᱜᱟᱱ ᱢᱤᱫ ᱵᱟᱨ, ᱚᱱᱟ ᱠᱚ ᱠᱟᱹᱢᱤ ᱵᱟᱲᱟ ᱠᱟᱛᱮᱫ ᱦᱚᱸᱜ-ᱚᱭ ᱱᱤᱛ ᱛᱳᱜ ᱢᱟ ᱛᱮ ᱟᱵᱤᱱ ᱥᱟᱶ ᱞᱤᱧ ᱨᱚᱯᱚᱲ
ᱠᱟᱹᱢᱤ ᱦᱚᱸ ᱡᱟᱹᱨᱩᱲ ᱜᱮᱭᱟ᱾
ᱦᱚᱭ ᱾ ᱛᱚᱵᱮ ᱜᱚᱝᱠᱮ ᱢᱟ ᱛᱚᱵᱮ ᱟᱞᱟᱝᱟᱜ ᱫᱟᱢᱟᱱᱟᱜ ᱠᱟᱛᱷᱟ ᱞᱟᱝ ᱞᱟᱦᱟ ᱤᱫᱤᱭᱟ ᱾
ᱦᱮᱸ ᱢᱟ ᱾
ᱟᱹᱞᱤᱧᱟᱜ ᱟᱲᱟᱝ ᱴᱷᱤᱠ ᱴᱷᱟᱠ ᱜᱮ ᱟᱸᱡᱚᱢᱚᱜ ᱠᱟᱱᱟ ᱛᱚᱵᱮ ᱾
ᱮᱠᱫᱚᱢ ᱠᱞᱤᱭᱟᱨ ᱜᱮ ᱟᱸᱡᱚᱢᱚᱜ ᱠᱟᱱᱟ ᱠᱞᱤᱭᱟᱨ ᱜᱮ ᱟᱹᱞᱤᱧᱟᱜ ᱾
ᱠᱞᱤᱨᱭᱟᱨ ᱜᱮ ᱟᱸᱡᱚᱢᱚᱜ ᱠᱟᱱ ᱛᱟᱹᱵᱤᱱᱟ ᱱᱟᱭ ᱱᱟᱯᱟᱭ ᱜᱮ ᱦᱳᱭ ᱦᱳᱭ ᱱᱚᱝᱠᱟ ᱜᱮ ᱡᱟ ᱛᱮ ᱡᱚᱢᱚᱱ ᱞᱟᱝ ᱟᱸᱡᱚᱢ ᱤᱫᱤ ᱛᱚ ᱢᱚᱸᱡᱽ ᱛᱮᱞᱟᱝ ᱟᱸᱡᱚᱢ ᱤᱫᱤ ᱞᱮᱠᱷᱟᱡ ᱟᱞᱟᱝᱟᱜ ᱚᱠᱟᱴᱟᱜ ᱫᱟᱢᱟᱱᱟᱜ ᱠᱟᱛᱷᱟ ᱢᱚᱪ ᱛᱮᱞᱟᱝ ᱨᱚᱯᱚᱲ ᱤᱫᱤ ᱫᱟᱲᱮᱜᱼᱟ ᱾
ᱦᱮᱸ ᱦᱮᱸ ᱦᱮᱸ ᱦᱮᱸ ᱦᱮᱸ ᱾
ᱦᱚᱭ ᱢᱮᱱᱮᱜ ᱠᱟᱱᱟᱞᱤᱧ ᱾ ᱜᱚᱝᱠᱮ ᱱᱮᱛᱟᱨ ᱱᱮᱛᱟᱨ ᱢᱟ ᱦᱟᱸᱜ ᱡᱮ ᱟᱵᱚᱣᱟᱜ ᱚᱠᱟᱴᱟᱜ ᱪᱟᱥ ᱵᱟᱥ ᱞᱟᱦᱟᱭ ᱨᱮ ᱪᱮᱫ ᱞᱮᱠᱟ ᱦᱩᱭᱩᱜ ᱠᱟᱱ ᱛᱟᱦᱮᱱ
ᱦᱩᱸ ᱾
ᱟᱨ ᱥᱮᱫᱟᱭ ᱨᱮᱱ ᱦᱟᱲᱟᱢ ᱵᱩᱰᱷᱤ ᱠᱚ ᱦᱚᱸ ᱪᱮᱫ ᱞᱮᱠᱟ ᱫᱟᱲᱮ ᱜᱮ ᱠᱚ ᱛᱟᱦᱮᱱ ᱠᱟᱱ ᱛᱟᱦᱮᱱ ᱾ ᱠᱚᱢ ᱵᱚᱭᱮᱥ ᱨᱮ ᱟᱻ ᱠᱚᱢ ᱵᱚᱭᱮᱥ ᱫᱚ ᱵᱟᱝᱟ ᱚᱱᱮ ᱠᱚ ᱢᱮᱱᱟ ᱤᱭᱟᱹ ᱟᱻ ᱦᱚᱭ ᱟᱫᱷᱟ ᱟᱹᱫᱷᱤ ᱵᱚᱭᱮᱥ ᱠᱚᱨᱮ ᱦᱚᱸ ᱟᱹᱰᱤ ᱫᱟᱲᱮ ᱜᱮ ᱠᱚ ᱛᱟᱦᱮᱱ ᱠᱟᱱ ᱛᱟᱦᱮᱱᱟ ᱩᱱᱠᱩᱣᱟᱜ ᱩᱢᱟᱹᱨ ᱠᱚ ᱦᱚᱸ ᱟᱹᱰᱤ ᱡᱟᱹᱥᱛᱤ ᱧᱚᱜ ᱜᱮ ᱛᱟᱦᱮᱱ ᱠᱟᱱ ᱛᱟᱦᱮ ᱛᱟᱠᱚ ᱛᱟᱦᱮᱱᱟ ᱾
ᱦᱩᱸ ᱦᱩᱸ ᱾
ᱟᱨ ᱦᱚᱭ ᱫᱟᱜ ᱠᱚ ᱥᱮ ᱫᱟᱜ ᱡᱟᱹᱲᱤ ᱠᱚ ᱥᱮ ᱥᱤᱛᱩᱝ ᱦᱚᱸᱭ ᱠᱚ ᱚᱠᱟ ᱴᱷᱤᱠ ᱴᱷᱟᱠ ᱜᱮ ᱛᱟᱦᱮᱱ ᱠᱟᱱ ᱛᱟᱦᱮᱱᱟ ᱾ ᱛᱚᱵᱮ ᱱᱮᱛᱟᱨ ᱫᱚ ᱦᱟᱸᱜ ᱚᱱᱠᱟ ᱫᱚ ᱦᱟᱸᱜ ᱵᱟᱵᱚᱱ ᱧᱮᱞ ᱧᱟᱢ ᱮᱫᱟ ᱾ ᱟᱫᱚ ᱚᱱᱠᱟ ᱫᱚ ᱵᱟᱵᱚᱱ ᱧᱮᱞ ᱧᱟᱢ ᱮᱫᱟ᱾ ᱛᱚ ᱢᱤᱫ ᱠᱟᱛᱷᱟ ᱜᱮ ᱢᱮᱱ ᱡᱟᱹᱨᱩᱲᱟ ᱡᱮ ᱯᱩᱨᱟᱹ ᱯᱩᱨᱤ ᱯᱚᱨᱤᱵᱚᱨᱛᱚᱱ ᱦᱩᱭᱱᱟ ᱾
ᱮᱠᱫᱚᱢ ᱾
ᱟᱫᱚ ᱯᱚᱨᱤᱵᱚᱨᱛᱚᱱ ᱦᱩᱭᱱᱟ ᱛᱚᱵᱮ ᱦᱳᱭ ᱱᱚᱣᱟ ᱫᱚ ᱦᱟᱸᱜ ᱪᱮᱫ ᱠᱷᱟᱹᱛᱤᱨ ᱛᱮ ᱥᱮ ᱪᱮᱫ ᱠᱚ ᱞᱟᱹᱜᱤᱫ ᱛᱮ ᱯᱚᱨᱤᱵᱚᱨᱛᱚᱱ ᱦᱩᱭᱮᱱ ᱛᱟᱵᱚᱱᱟ ᱛᱚ ᱛᱷᱚᱲᱟ ᱜᱟᱱ ᱠᱟᱹᱴᱤᱡ ᱱᱚᱣᱟ ᱠᱚ ᱵᱤᱥᱚᱭ ᱛᱮ ᱞᱟᱹᱭ ᱟᱸᱡᱚᱢ ᱟᱞᱟᱝ ᱢᱮ ᱾
ᱵᱚᱞᱮ ᱤᱱᱟᱹᱜ ᱜᱟᱱ ᱫᱚ ᱤᱱᱟᱹᱜ ᱜᱟᱱ ᱫᱚ ᱱᱚᱞᱮᱡᱽ ᱫᱚ ᱵᱟᱹᱱᱩᱜ ᱛᱟᱹᱞᱤᱧᱟ ᱦᱳᱭ ᱛᱚᱵᱮ ᱟᱹᱞᱤᱧᱟᱜ ᱚᱠᱟᱴᱟᱜ ᱟᱸᱻ ᱢᱮᱱ ᱫᱚ
ᱦᱳᱭ ᱾
ᱵᱚᱞᱮ ᱥᱮᱫᱟᱭ ᱨᱮ ᱦᱚᱲ ᱟᱹᱰᱤ ᱫᱤᱱ ᱠᱚ ᱵᱟᱧᱪᱟᱜ ᱠᱟᱱ ᱛᱟᱦᱮᱸᱱᱟ ᱾
ᱦᱳᱭ ᱾
ᱟᱨ ᱱᱮᱛᱟᱨ ᱡᱮᱥᱮ ᱜᱚᱲᱟᱱ ᱦᱮᱡ ᱟᱠᱟᱱᱟ ᱥᱟᱴ ᱵᱚᱪᱷᱚᱨ ᱜᱟᱱ ᱠᱚ ᱵᱟᱧᱪᱟᱜ ᱠᱟᱱᱟ ᱾ ᱵᱚᱞᱮ ᱱᱤᱭᱟᱹ ᱫᱚ ᱟᱹᱞᱤᱧᱟᱜ ᱠᱟᱛᱷᱟ ᱫᱚ ᱵᱟᱝ ᱠᱟᱱᱟ ᱵᱚᱞᱮ ᱥᱟᱭᱮᱱᱴᱤᱥᱴ ᱠᱚ ᱩᱱᱠᱩ ᱠᱚ ᱟᱻ ᱱᱤᱭᱟᱹ ᱫᱚ ᱵᱮᱠᱠᱷᱟ ᱠᱟᱛᱮ ᱠᱚ ᱨᱚᱲ ᱟᱠᱟᱜᱼᱟ ᱦᱳᱭᱥᱮ ᱾
ᱦᱚᱭ ᱟᱪᱪᱷᱟ ᱾
ᱟᱨ ᱦᱚᱜᱼᱚᱭ ᱡᱮ ᱫᱟᱜ ᱡᱟᱹᱲᱤ ᱠᱚ ᱞᱟᱦᱟᱛᱮ ᱥᱮᱫᱟᱭ ᱨᱮ ᱪᱮᱫ ᱞᱮᱠᱟ ᱦᱩᱭᱩᱜᱚᱜ ᱠᱟᱱ ᱛᱟᱦᱮᱱᱚᱜᱼᱟ ᱱᱮᱛᱟᱨ ᱫᱚ ᱵᱟᱵᱚᱱ ᱧᱮᱞ ᱧᱟᱢ ᱮᱫᱟ᱾
ᱱᱤᱭᱟᱹ ᱠᱚ ᱵᱟᱨᱮᱛᱮ ᱦᱮᱸ ᱱᱤᱭᱟᱹ ᱠᱚ ᱵᱟᱨᱮ ᱛᱮ ᱛᱷᱚᱲᱟ ᱞᱤᱧ ᱵᱚᱞᱮ ᱞᱤᱧ ᱟᱸᱡᱚᱢ ᱟᱠᱟᱫᱟ ᱵᱚᱞᱮ ᱥᱮᱬᱟ ᱦᱚᱲ ᱠᱚᱴᱷᱮᱡ ᱴᱷᱤᱠ ᱜᱮᱭᱟ᱾
ᱦᱳᱭ
ᱡᱮᱢᱚᱱ ᱠᱤ ᱠᱚᱞᱠᱟᱨᱠᱷᱟᱱᱟ ᱥᱮᱫᱟᱭ ᱨᱮ ᱩᱱᱟᱹᱜ ᱠᱟᱡᱟᱠ ᱫᱚ ᱵᱟᱝ ᱛᱟᱦᱮᱸᱞᱮᱱᱟ᱾ ᱛᱟᱦᱮᱸ ᱞᱮᱱᱟ ᱦᱚᱸᱜᱼᱚᱭ ᱡᱮ ᱠᱚᱞᱠᱟᱨ ᱦᱮᱸ ᱠᱚᱞᱠᱟᱨᱠᱷᱟᱱᱟ ᱠᱟᱨᱠᱷᱱᱟᱜ ᱛᱮ ᱡᱮᱢᱚᱱᱠᱤ ᱮᱜ ᱵᱟᱭᱩ ᱫᱩᱥᱚᱱ ᱠᱚ ᱢᱮᱛᱟᱜ ᱠᱟᱱ।
ᱦᱳᱭ
ᱚᱭᱮᱫᱟᱨ ᱡᱮᱴᱟ ᱠᱩᱜ ᱫᱩᱥᱤ ᱢᱟᱱᱮ ᱫᱩᱥᱚᱱᱚᱜ ᱠᱟᱱᱟ।
ᱦᱳᱭ
ᱛᱟᱦᱚᱞᱮ ᱚᱱᱟ ᱠᱷᱟᱹᱛᱤᱨ ᱛᱮᱜᱮ ᱦᱚᱭ ᱫᱟᱜ ᱠᱚᱦᱚᱸ ᱱᱟᱥᱮ ᱠᱟᱹᱴᱤᱡ ᱫᱚ ᱠᱚᱢᱟᱣ ᱧᱚᱜ ᱠᱟᱱᱟ᱾
ᱦᱳᱭ ᱦᱳᱭ
ᱟᱵᱮᱱ ᱪᱮᱫ ᱵᱮᱱ ᱢᱮᱱᱮᱫᱼᱟ?
ᱦᱳᱭ ᱴᱷᱤᱠ ᱟᱹᱞᱤᱧ ᱦᱚᱸ ᱚᱱᱟ ᱜᱮᱞᱤᱧ ᱢᱮᱱᱮᱫᱼᱟ᱾ ᱟᱨ ᱟᱵᱮᱱ ᱟᱹᱰᱤ ᱡᱚᱛᱷᱮᱥᱴᱚ ᱠᱟᱛᱷᱟ ᱵᱮᱱ ᱞᱟᱹᱭ ᱟᱸᱡᱚᱢᱟ ᱞᱟᱝᱟ᱾ ᱛᱚ ᱪᱮᱫ ᱠᱷᱟᱹᱛᱤᱨ ᱛᱮ ᱢᱟᱱᱮ ᱫᱟᱜ ᱡᱟᱹᱲᱤ ᱠᱚ ᱮᱱᱛᱜ ᱠᱚᱢᱟᱣᱮᱱ ᱛᱟᱵᱚᱱᱟ ᱥᱮ ᱦᱚᱭ ᱠᱚᱦᱚᱸ ᱮᱱᱛᱜ ᱯᱚᱨᱤᱵᱚᱨᱛᱚᱱᱮᱱ ᱛᱟᱵᱚᱱᱟ? ᱥᱮ ᱦᱚᱲ ᱦᱚᱸ ᱪᱮᱠᱟᱛᱮ ᱢᱟᱱᱮ ᱦᱚᱲ ᱠᱚᱣᱟᱜ ᱵᱚᱭᱮᱥ ᱦᱚᱸ ᱠᱚᱢᱟᱣᱮᱱ ᱛᱟᱵᱚᱱᱟ? ᱛᱚᱵᱮ ᱟᱨᱦᱚᱸ ᱚᱱᱟ ᱨᱮᱭᱟᱜ ᱟᱨᱦᱚᱸ ᱚᱱᱠᱟᱜᱮ ᱢᱤᱫᱵᱟᱨ ᱠᱟᱨᱚᱱ ᱫᱚ ᱢᱮᱱᱟᱜ ᱠᱟᱜ ᱛᱟᱵᱚᱱᱟ᱾
ᱦᱮᱸᱦᱮᱸ ᱡᱮ ᱦᱚᱜᱼᱚᱭ ᱡᱮ ᱥᱟᱦᱟᱨ, ᱵᱤᱥ ᱠᱚ ᱱᱚᱜᱼᱚᱭ ᱯᱷᱚᱥᱚᱞ ᱠᱚᱨᱮ ᱵᱚᱱ ᱞᱟᱜᱟᱣᱮᱫ ᱠᱟᱱ ᱩᱱᱟᱹᱜ ᱠᱟᱡᱟᱠ ᱫᱚ ᱥᱮᱫᱟᱭ ᱨᱮᱱ ᱦᱚᱲ ᱫᱚ ᱵᱟᱠᱚ ᱞᱟᱜᱟᱣᱮᱜ ᱠᱟᱱ ᱛᱟᱦᱮᱱᱟ ᱦᱳᱭᱥᱮ,
ᱟᱨ ᱦᱮᱸ ᱱᱮᱛᱟᱨ ᱦᱚᱸᱜᱼᱚᱭ ᱮᱸᱜ ᱞᱚᱞᱚ ᱫᱤᱱ ᱫᱚ ᱞᱚᱞᱚ ᱫᱤᱱ ᱫᱚ ᱥᱟᱵ ᱠᱟᱜ ᱵᱮᱱ ᱱᱮᱛᱟᱨ ᱫᱚ ᱪᱮᱫ ᱦᱩᱭᱱᱟ ᱮᱥᱤ ᱦᱩᱭᱮᱱᱟ᱾ ᱯᱷᱮᱱ ᱦᱩᱭᱱᱟ ᱤᱞᱮᱠᱴᱨᱤᱥᱤᱴᱤ ᱟᱨᱠᱤ᱾
ᱦᱳᱭ,
ᱦᱮᱸ ᱟᱵᱚ ᱡᱟᱦᱱᱟᱜ ᱱᱟᱥᱮᱱᱟᱜ ᱨᱮᱜᱤ ᱜᱚᱨᱚᱢ ᱵᱚᱱ ᱟᱹᱭᱠᱟᱹᱣᱮᱫ ᱠᱟᱱ ᱠᱷᱟᱱ ᱞᱚᱞᱚ ᱵᱚᱱ ᱟᱹᱭᱠᱟᱹᱣᱮᱫ ᱮ ᱠᱷᱟᱱ ᱜᱮ ᱯᱷᱮᱱ ᱞᱟᱛᱟᱨ ᱨᱮᱵᱚᱱ ᱫᱩᱲᱩᱵᱚᱜ ᱠᱟᱱᱟ ᱦᱳᱭᱥᱮ᱾ ᱦᱮᱸ ᱟᱨ ᱥᱮᱫᱟᱭ ᱨᱮᱱ ᱦᱚᱲ ᱫᱚ ᱚᱱᱠᱟ ᱫᱚ ᱵᱟᱠᱚ ᱫᱩᱲᱩᱵᱚᱜ ᱠᱟᱱ ᱛᱟᱦᱮᱸᱱᱟ᱾ ᱩᱱᱠᱩ ᱫᱚ ᱩᱱ ᱥᱚᱢᱚᱭ ᱫᱚ ᱵᱤᱱᱤ ᱛᱮᱠᱚ ᱤᱭᱤᱨᱚᱜ ᱠᱟᱱ ᱛᱟᱦᱮᱱᱟ ᱥᱮ ᱜᱟᱢᱪᱷᱟ ᱛᱮ ᱠᱚ ᱤᱣᱤᱨᱚᱜ ᱠᱟᱱ ᱛᱟᱦᱮᱱᱟ। ᱥᱮ ᱯᱷᱟᱸᱠᱟ ᱡᱟᱭᱜᱟ ᱨᱮ ᱪᱟᱞᱟᱣ ᱠᱟᱛᱮᱫ ᱮᱜ ᱥᱮ ᱠᱚ ᱫᱩᱲᱩᱵ ᱠᱚᱜ ᱠᱟᱱ ᱛᱟᱦᱮᱱᱚᱜᱼᱟ᱾
ᱦᱳᱭ,
ᱵᱚᱞᱮ ᱨᱮᱭᱟᱲ ᱵᱩᱡᱷᱟᱹᱣ ᱞᱟᱹᱜᱤᱫ᱾
ᱦᱳᱭ ᱦᱳᱭ᱾
ᱦᱮᱸ ᱟᱨ ᱱᱤᱛᱚᱜ ᱮ ᱱᱮᱛᱟᱨ ᱫᱚ ᱮᱢᱚᱱ ᱦᱩᱭ ᱟᱠᱟᱱᱟ ᱵᱚᱞᱮ ᱥᱟᱨ ᱵᱤᱥ ᱠᱚ ᱮᱢᱚᱱ ᱩᱱᱱᱚᱛᱚᱢᱟᱱ ᱩᱱᱱᱚᱛᱚᱢᱟᱱᱚᱜ ᱠᱚ ᱩᱰᱩᱠ ᱠᱟᱫᱟ ᱠᱳᱢᱯᱟᱱᱤ ᱠᱚ ᱵᱚᱞᱮ ᱯᱷᱚᱥᱚᱞ ᱵᱟᱧᱪᱟᱣ ᱞᱟᱹᱜᱤᱫ ᱛᱮ ᱟᱵᱚᱣᱟᱜ ᱦᱚᱲᱢᱚ ᱠᱤᱱᱛᱩ ᱠᱷᱚᱛᱤᱜ ᱠᱟᱱᱟ᱾
ᱦᱳᱭ᱾
ᱵᱚᱞᱮ ᱵᱟᱠᱚ ᱢᱮᱱᱟ ᱡᱮ ᱮᱜ ᱢᱤᱫ ᱥᱮᱫ ᱮᱢ ᱧᱮᱞ ᱠᱷᱟᱡ ᱢᱤᱫ ᱥᱮᱫ ᱫᱚ ᱠᱷᱚᱛᱤ ᱦᱩᱭᱩᱜ ᱛᱟᱢᱟ᱾ ᱵᱚᱞᱮ ᱵᱟᱱᱟᱨ ᱞᱟᱹᱣᱠᱟᱹ ᱨᱮᱫᱚ ᱵᱟᱢ ᱫᱮᱡ ᱫᱟᱲᱮᱜᱼᱟ᱾ ᱚᱱᱟ ᱵᱟᱠᱚ ᱢᱮᱱᱟ ᱥᱮᱫᱟᱭ ᱨᱮᱱ ᱦᱚᱲ ᱫᱚᱠᱚ ᱞᱟᱹᱭᱮᱫ ᱛᱟᱦᱮᱱᱟ ᱦᱮᱸ ᱚᱱᱮ ᱚᱝ ᱠᱟ ᱦᱩᱭ ᱟᱠᱟᱱᱟ ᱟᱵᱚᱣᱟᱜ ᱦᱚᱸᱜᱼᱚᱭ ᱱᱤᱛᱚᱜ ᱵᱚᱞᱮ ᱤᱭᱟᱹ ᱚᱵᱚᱥᱛᱟ ᱡᱮ ᱮᱵ ᱵᱟᱱᱟᱨ ᱞᱟᱹᱣᱠᱟᱹ ᱵᱚᱱ ᱫᱮᱡᱚᱜ ᱠᱟᱱ ᱠᱷᱟᱡ ᱛᱟᱦᱞᱮ ᱤᱭᱟᱹ ᱯᱷᱚᱥᱚᱞ ᱱᱚᱛᱮ ᱵᱟᱝ ᱦᱩᱭᱩᱜᱚᱜ ᱠᱟᱱᱟ, ᱟᱨ ᱯᱷᱚᱥᱚᱞ ᱵᱟᱝ ᱵᱟᱝ ᱦᱩᱭᱩᱜᱚᱜ ᱠᱟᱱ ᱠᱷᱟᱡ ᱛᱟᱦᱚᱞᱮ ᱫᱚ ᱟ ᱡᱚᱢᱟᱵᱚᱱ ᱪᱤᱠᱟᱹᱛᱮ ᱦᱚᱲ ᱢᱟᱵᱚᱱ ᱥᱟᱸᱜᱮᱣ ᱟᱠᱟᱱ᱾ ᱦᱮᱸ᱾
ᱦᱩᱸᱢ ᱛᱚᱵᱮ ᱟᱹᱞᱤᱧ ᱦᱳᱭ ᱟᱹᱞᱤᱧ ᱦᱚᱸ ᱛᱷᱚᱲᱟ ᱜᱟᱱ ᱞᱤᱧ ᱟ ᱨᱚᱲ
ᱨᱚᱲ ᱟᱪᱪᱷᱟ ᱢᱟ ᱨᱚᱲ ᱵᱮᱱ ᱟᱵᱮᱱ ᱦᱚᱸ, ᱪᱮᱫ ᱠᱮᱱᱪᱮᱫ ᱠᱚ ᱵᱮᱱ ᱵᱩᱡᱷᱟᱹᱣ ᱠᱟᱜᱼᱟ ᱟᱵᱮᱱ ᱦᱚᱸ᱾
ᱦᱳᱭ ᱛᱚ ᱦᱳᱭ ᱥᱟᱹᱨᱤᱜᱤ ᱯᱚᱨᱤᱵᱚᱨᱛᱚᱱ ᱠᱟᱱ ᱛᱟᱵᱚᱱᱟ᱾ ᱟᱨ ᱱᱚᱣᱟ ᱠᱚ ᱯᱚᱨᱤᱵᱚᱨᱛᱚᱱ ᱠᱷᱟᱹᱛᱤᱨ ᱛᱮᱜᱮ ᱦᱟᱸᱜ ᱦᱚᱜᱼᱚᱭ ᱟᱵᱚᱣᱟᱜ ᱪᱟᱥ ᱵᱟᱥ ᱦᱚᱸ ᱛᱮᱜ ᱟᱹᱰᱤ ᱱᱟᱭ ᱱᱟᱯᱟᱭ ᱫᱚ ᱦᱟᱸᱜ ᱵᱟᱝ ᱦᱩᱭᱩᱜ ᱠᱟᱱ ᱛᱟᱵᱚᱱᱟ᱾ ᱟᱨ ᱱᱟᱭ ᱱᱟᱯᱟᱭ ᱯᱟᱭ ᱦᱩᱭᱩᱜ ᱞᱟᱹᱜᱤᱫ ᱛᱮ ᱟᱵᱮᱱ ᱚᱠᱟ ᱞᱮᱠᱟ ᱵᱮᱱ ᱢᱮᱱ ᱠᱮᱫᱟ ᱥᱟᱨ ᱠᱚ ᱵᱮᱵᱚᱦᱟᱨᱟᱜ ᱠᱟᱱᱟ᱾ ᱛᱚ ᱚᱱᱟ ᱜᱮ ᱮᱛᱮ ᱵᱮᱵᱚᱦᱟᱨ ᱞᱟᱹᱠᱛᱤ ᱠᱟᱱ ᱛᱟᱵᱚᱱᱟ᱾ ᱟᱨ ᱵᱟᱝᱠᱷᱟᱱ ᱚᱱᱟ ᱥᱟᱨ ᱡᱚᱢ ᱠᱟᱛᱮᱜ, ᱥᱟᱨ ᱨᱮᱭᱟᱜ ᱚᱠᱟᱴᱟᱜ ᱯᱷᱚᱥᱚᱞ ᱡᱚᱢ ᱠᱟᱛ ᱛᱚ ᱚᱱᱟ ᱛᱮᱢᱟᱜ ᱮᱱᱛᱮᱫ ᱟᱵᱚᱣᱟᱜ ᱦᱚᱲᱢᱚ ᱨᱮᱫᱚ ᱢᱚᱡᱽ ᱫᱚ ᱵᱟᱭ ᱠᱟᱹᱢᱤᱭᱮᱫᱟ᱾ ᱛᱚ ᱵᱟᱹᱲᱤᱡ ᱜᱮ ᱦᱟᱸᱜ-ᱮ ᱟᱜᱩᱭᱫᱟ ᱡᱟᱥ ᱵᱤ ᱵᱷᱤᱴᱟᱢᱤᱱ ᱠᱚᱦᱚᱸ ᱠᱚᱢ ᱜᱮ ᱵᱚᱱ ᱧᱟᱢ ᱮᱫᱟ᱾ ᱛᱚᱵᱮ ᱦᱮᱸ ᱜᱚᱢᱠᱮ ᱱᱚᱣᱟ ᱠᱚ ᱯᱚᱨᱤᱵᱚᱨᱛᱚᱱ ᱫᱚ ᱦᱩᱭ ᱠᱟᱱᱟ ᱟ ᱟᱹᱰᱤ ᱞᱟᱦᱟ ᱠᱷᱚᱱ ᱜᱮ ᱡᱚᱠᱷᱚᱱ ᱱᱟᱠᱤ ᱟᱵᱚ ᱦᱚᱲ ᱛᱷᱚᱲᱟ ᱜᱟᱱ ᱵᱚᱱ ᱵᱩᱫᱽᱫᱷᱤᱢᱟᱱ ᱧᱚᱜᱱᱟ᱾ ᱛᱚ ᱟᱵᱚᱣᱟᱜ ᱜᱮᱭᱟᱱ ᱫᱷᱮᱭᱟᱱ ᱠᱚ ᱡᱚᱛᱚ ᱦᱮᱡ ᱮᱱᱟ, ᱡᱮᱞᱮᱠᱟ ᱵᱮᱱ ᱢᱮᱱ ᱠᱮᱜᱼᱟ᱾ ᱛᱚ ᱦᱚᱲ ᱦᱚᱸᱵᱚᱱ ᱥᱟᱸᱜᱮᱭᱮᱱᱟ᱾ ᱛᱚ ᱡᱮᱞᱮᱠᱟ ᱵᱮᱱ ᱢᱮᱱ ᱠᱮᱜᱼᱟ ᱞᱟᱦᱟᱛᱮ ᱢᱟ ᱮᱛᱮᱜ ᱯᱨᱟᱭ ᱵᱤᱨ ᱟᱨ ᱵᱤᱨ ᱜᱮ ᱛᱟᱦᱮᱸ ᱠᱟᱱᱟ᱾ ᱛᱚ ᱵᱤᱨ ᱡᱩᱫᱤ ᱛᱟᱦᱮᱸ ᱠᱟᱱ ᱠᱷᱟᱱ ᱛᱚ ᱜᱳᱴᱮᱭ ᱟᱸ ᱫᱟᱨᱮ ᱠᱩ ᱪᱮᱫ ᱠᱩᱵᱩᱱ ᱢᱟᱸᱜ ᱠᱮᱫᱟ ᱵᱩᱱ, ᱢᱟᱸᱜ ᱴᱟᱺᱰᱤ ᱜᱚᱫ ᱠᱮᱫᱟ ᱵᱩᱱ᱾ ᱛᱚ ᱟᱹᱰᱤ ᱡᱟᱹᱥᱛᱤ ᱯᱚᱨᱤᱢᱟᱱ ᱜᱮ ᱦᱟᱸᱜ ᱵᱩᱱ ᱢᱟᱸᱜ ᱠᱮᱫᱟ᱾ ᱛᱚ ᱚᱸᱰᱮ ᱠᱷᱚᱱ ᱛᱷᱚᱲᱟ ᱜᱟᱱ ᱦᱚᱭ ᱠᱩ ᱥᱮ ᱫᱟᱜ ᱠᱩ ᱨᱮᱦᱚᱸ ᱮᱸᱛᱮᱫ ᱥᱮ ᱥᱮᱨᱢᱟ ᱚᱱᱟ ᱨᱤᱢᱤᱞ ᱠᱚ ᱦᱟᱸᱜ ᱮᱸᱛᱮᱫ ᱯᱚᱨᱤᱵᱚᱨᱛᱚᱱ ᱦᱩᱭᱱᱟ᱾ ᱛᱚ ᱦᱚᱭ ᱟᱵᱩ ᱡᱚ ᱚᱱᱮ ᱠᱩ ᱢᱮᱱᱟ ᱟᱵᱩ ᱛᱤᱱᱟᱹᱜ ᱜᱟᱱ ᱚᱲᱟᱜ ᱫᱩᱣᱟᱹᱨ ᱥᱮ ᱛᱤᱱᱟᱹᱜ ᱜᱟᱱ ᱦᱟᱥᱟ ᱡᱟᱭᱜᱟ ᱟᱜ ᱡᱟᱹᱨᱩᱲ ᱵᱚᱱᱟ ᱩᱱᱟᱹᱜ ᱜᱟᱱ ᱡᱩᱫᱤ ᱵᱩᱱ ᱢᱟᱸᱜ ᱞᱮᱠᱷᱟᱡ ᱡᱚᱛ ᱡᱚᱛᱷᱮᱥᱴᱚ ᱴᱷᱤᱠ ᱜᱮ ᱛᱟᱦᱮᱸ ᱠᱟᱱᱟ ᱛᱚᱵᱮ ᱟᱵᱩ ᱦᱟᱸᱜ ᱟ ᱢᱟᱱᱮ ᱚᱵᱷᱟᱨ ᱵᱩᱱ ᱢᱟᱸᱜ ᱠᱮᱫᱟ ᱢᱟᱸᱜ ᱠᱮᱫᱟᱵᱩᱱ ᱴᱷᱤᱠ ᱜᱮᱭᱟ ᱛᱚᱵᱮ ᱡᱟᱜᱟ ᱡᱟᱜᱟ ᱛᱮᱫᱚ ᱵᱟᱵᱩᱱ ᱨᱚᱦᱚᱭ ᱤᱫᱤ ᱞᱮᱫᱟ ᱫᱟᱨᱮ ᱠᱚᱫᱚ᱾ ᱛᱚ ᱵᱟᱵᱚᱱ ᱨᱚᱦᱚᱭ ᱤᱫᱤ ᱞᱮᱫ ᱠᱷᱟᱹᱛᱤᱨ ᱛᱮ ᱵᱩᱡᱷᱟᱹᱣ ᱵᱮᱱ ᱟᱸ ᱦᱚᱭ ᱫᱟᱜ ᱥᱮ ᱚᱱᱠᱟ ᱫᱟᱜ ᱡᱟᱹᱲᱤ ᱠᱩ ᱦᱚᱭ ᱠᱩ ᱥᱤᱛᱩᱝ ᱠᱚ ᱦᱟᱸᱜ ᱮᱛᱮ ᱯᱚᱨᱤᱵᱚᱨᱛᱚᱱ ᱱᱟ᱾ ᱚᱱᱟ ᱚᱱᱟ ᱦᱚᱸ ᱢᱤᱫᱴᱮᱱ ᱟ ᱠᱟᱨᱚᱱ ᱠᱟᱱᱟ ᱱᱚᱣᱟ ᱠᱚ ᱤᱭᱟᱹ ᱤᱭᱟᱹ ᱞᱟᱹᱜᱤᱫ᱾ ᱟᱨ ᱥᱟᱶᱛᱮ ᱟᱵᱮᱱ ᱚᱠᱟᱴᱟᱜ ᱵᱮᱱ ᱢᱮᱱ ᱠᱮᱫᱟ ᱠᱚᱞᱠᱟᱨᱠᱷᱟᱱᱟ᱾ ᱠᱚᱞ ᱠᱟᱨᱠᱷᱟᱱᱟ ᱱᱮᱛᱟᱨ ᱟᱹᱰᱤ ᱡᱟᱹᱥᱛᱤ ᱜᱤ ᱦᱩᱭ ᱱᱟ ᱛᱚ ᱚᱱᱟ ᱠᱚᱨᱮᱱᱟᱜ ᱫᱷᱩᱶᱟᱹ ᱫᱚ ᱚᱠᱟ ᱛᱮ ᱵᱚᱞᱮ ᱪᱟᱞᱟᱜᱼᱟ ᱛᱚ ᱚᱱᱟ ᱠᱩ ᱠᱷᱟᱛᱤᱨ ᱛᱮ ᱦᱚ ᱢᱟᱱᱮ ᱟᱵᱩᱣᱟᱜ ᱢᱟᱱᱮ ᱱᱚᱜᱼᱚᱭ ᱤᱭᱟᱹ ᱟᱛᱮᱫ ᱫᱤᱱ ᱠᱟᱞ ᱠᱚ ᱛᱮᱫ ᱯᱚᱨᱤᱵᱚᱨᱛᱚᱱ ᱦᱩᱭᱮᱱ ᱛᱟᱵᱩᱱᱟ ᱟᱨ ᱱᱤᱛᱚᱜ ᱢᱳᱵᱟᱭᱤᱞ ᱦᱚᱸᱜᱼᱚᱭ ᱢᱳᱵᱟᱭᱤᱞ ᱡᱟᱢᱟᱱᱟ ᱠᱟᱱᱟ ᱢᱳᱵᱟᱭᱤᱞ ᱦᱚᱸᱵᱮᱱ ᱢᱮᱱ ᱫᱟᱲᱮᱭᱟᱜᱼᱟ ᱛᱚ ᱢᱚᱵᱟᱭᱤᱞ ᱛᱮᱫᱚ ᱪᱮᱜ ᱢᱚᱵᱟᱭᱤᱞ ᱡᱟᱢᱟᱱᱟ ᱛᱮᱫᱚ ᱤᱭᱚ ᱟᱵᱩᱣᱟᱜ ᱱᱚᱣᱟ ᱛᱮᱜ ᱫᱤᱱᱠᱟᱞ ᱠᱚ ᱫᱟᱜ ᱡᱟᱹᱲᱤ ᱠᱚ ᱛᱮᱜ ᱯᱚᱨᱤᱵᱚᱨᱛᱚᱱ ᱠᱟᱫᱟᱭ ᱛᱤᱱᱟᱹᱜ ᱜᱟᱱ ᱦᱟᱜ ᱚᱱᱟ ᱫᱟᱜ ᱛᱚ ᱵᱟᱹᱞᱤ ᱴᱷᱤᱠ ᱵᱟᱹᱞᱤᱧ ᱞᱟᱹᱭ ᱫᱟᱲᱤᱜ ᱠᱟᱱᱟ ᱛᱚᱵᱮ ᱦᱮ ᱟᱵᱩᱣᱟᱜ ᱪᱟᱥ ᱨᱮᱫᱚ ᱡᱟᱹᱨᱩᱲᱮ ᱯᱚᱨᱤᱵᱚᱨᱛᱚᱱ ᱠᱟᱜ ᱛᱟᱵᱩᱱᱟ ᱪᱮᱠᱟᱛᱮ ᱡᱮᱞᱮᱠᱟ ᱵᱮᱱ ᱢᱮᱱ ᱠᱮᱭᱟ ᱢᱟᱱᱮ ᱢᱚᱵᱟᱭᱮᱞ ᱪᱟᱞᱟᱜᱼᱟ ᱪᱮᱫ ᱛᱮ ᱟᱵᱩᱣᱟᱜ ᱚᱱᱟ ᱴᱟᱣᱟᱨ ᱛᱮᱛᱚ ᱪᱟᱞᱟᱜᱼᱟ ᱛᱚᱵᱮ ᱜᱚᱝᱠᱮ ᱟᱵᱤᱱᱟᱜ ᱚᱱᱟ ᱯᱷᱮᱱ ᱨᱮ ᱵᱮᱠᱜᱨᱟᱣᱩᱱᱰ ᱟᱡᱚᱢ ᱦᱤᱡᱩᱜ ᱠᱟᱱᱟ ᱦᱮ ᱛᱚ ᱢᱮᱱᱮᱜ ᱠᱟᱱᱟᱞᱤᱧ ᱢᱚᱵᱟᱭᱤᱞ ᱪᱟᱞᱟᱜᱼᱟ ᱴᱟᱣᱟᱨ ᱛᱮ ᱛᱚᱵᱮ ᱛᱤᱱᱟᱹᱜ ᱢᱚᱵᱟᱞ ᱵᱟᱹᱲᱛᱤᱭᱮᱱᱟ ᱩᱱᱟᱹᱜ ᱜᱤ ᱴᱟᱣᱟᱨ ᱦᱚ ᱵᱟᱹᱲᱛᱤᱭᱮᱱ ᱛᱟᱵᱩᱱᱟ ᱛᱚ ᱴᱟᱣᱟᱨ ᱡᱩᱫᱤ ᱵᱟᱹᱲᱛᱤᱭᱮᱱ ᱠᱷᱟᱱ ᱛᱟᱵᱩᱱ ᱠᱷᱟᱡ ᱛᱚᱵᱮ ᱟᱵᱩ ᱞᱟᱦᱟᱛᱮᱢᱟ ᱛᱮᱜ ᱪᱮᱬᱮ ᱠᱩ ᱛᱟᱦᱮ ᱠᱟᱱ ᱛᱟᱦᱮᱱᱟ ᱱᱮᱛᱟᱨ ᱢᱟ ᱟᱹᱰᱤ
ᱛᱚ ᱩᱝᱠᱩ ᱪᱮᱬᱮ ᱢᱟ ᱮᱛᱮᱜ ᱴᱟᱣᱟᱨ ᱢᱟ ᱵᱟᱠᱩ ᱥᱟᱦᱟᱣ ᱜᱮᱭᱟ ᱵᱟᱠᱚ ᱥᱟᱦᱟᱣ ᱛᱮ ᱩᱱᱠᱩ ᱦᱚᱠᱚ ᱠᱚᱢᱟᱣᱱᱟ ᱟᱹᱰᱤ ᱜᱟᱱ ᱜᱮ ᱡᱚᱛᱷᱮᱥᱴᱚ ᱠᱚ ᱠᱚᱢᱟᱣᱱᱟ ᱟᱨ ᱞᱟᱦᱟᱛᱮ ᱚᱱᱮ ᱚᱝᱠᱟ ᱟᱵᱩ ᱦᱚᱲ ᱜᱤᱫᱽᱨᱟᱹ ᱦᱚᱠᱩ ᱛᱟᱦᱮ ᱠᱟᱱ ᱛᱟᱵᱩᱱ ᱜᱮᱭᱟ ᱥᱮ ᱟᱵᱩ ᱠᱚᱨᱮᱱ ᱜᱮ ᱢᱟᱱᱮ ᱪᱮᱬᱮ ᱠᱩ ᱟᱹᱰᱤ ᱡᱟᱹᱥᱛᱤ ᱠᱚ ᱴᱩᱴᱤᱭᱮᱫ ᱠᱚ ᱛᱟᱦᱮᱱᱟ ᱟᱫᱚ ᱵᱟᱹᱠᱩ ᱵᱩᱡ ᱠᱟᱫ ᱛᱟᱦᱮᱱᱟ ᱡᱮ ᱪᱮᱬᱮ ᱵᱩᱱ ᱢᱟᱨᱟᱣ ᱠᱚ ᱠᱷᱟᱡ ᱟᱵᱩᱣᱟᱜ ᱫᱚ ᱦᱟᱜᱼᱼ ᱪᱮᱜ ᱠᱷᱚᱛᱤ ᱦᱩᱭᱩᱜ ᱠᱟᱱᱟ ᱛᱚᱵᱮ ᱦᱮ ᱟᱵᱩᱣᱟᱜ ᱟ ᱱᱩᱠᱩ ᱪᱮᱬᱮ ᱴᱷᱤᱠ ᱜᱮᱭᱟ ᱵᱟᱨ
ᱦᱮᱞᱚᱶ